ᱦᱟᱸ ᱡᱚᱸᱦᱟᱨ ᱜᱮ ᱜᱚᱢᱠᱮ᱾
ᱦᱳᱭ ᱡᱚᱸᱦᱟᱨ ᱜᱮ ᱡᱚᱸᱦᱟᱨᱜ ᱜᱮ᱾
ᱦᱮᱸ ᱦᱮᱸ ᱚᱠᱟ-ᱚᱠᱟᱨᱮ ᱢᱮᱱᱟᱜ ᱵᱮᱱᱟᱜ ᱵᱤᱱᱟ?
ᱟᱪᱪᱷᱟ ᱱᱤᱛ ᱫᱚ ᱦᱟᱸᱜ ᱫᱩᱲᱩᱵ ᱵᱟᱲᱟ ᱦᱩᱠᱟᱱᱟ ᱚᱲᱟᱜ ᱨᱮᱜᱮ ᱦᱟᱸᱜ᱾
ᱟᱪᱪᱷᱟ ᱪᱷᱟ ᱪᱷᱟ ᱪᱷᱟ᱾
ᱦᱳᱭ ᱦᱳᱭ᱾
ᱦᱮᱸ᱾ ᱟᱹᱞᱤᱧ ᱦᱚᱸᱟᱸᱜ ᱱᱚᱛᱮ ᱨᱮᱜᱮᱞᱤᱧ ᱫᱩᱲᱩᱵ ᱵᱟᱲᱟ ᱟᱠᱟᱱᱟ ᱯᱤᱰᱟᱹ ᱠᱚᱨᱮ ᱦᱟᱸᱜ᱾
ᱟᱪᱪᱷᱟ ᱟᱪᱪᱷᱟ᱾
ᱛᱟᱞᱦᱮ ᱱᱤᱭᱟᱹ ᱵᱮᱲᱟ ᱫᱚ ᱪᱮᱫ ᱠᱚᱵᱤᱱ ᱠᱟᱹᱢᱤ ᱵᱟᱲᱟᱭᱮᱫᱟ?
ᱟᱪᱪᱷᱟ ᱱᱤᱛ ᱫᱚ ᱦᱟᱸᱜ ᱮᱢᱱᱤ ᱜᱮ ᱢᱮᱱ ᱞᱮᱠᱷᱟᱱ ᱫᱚ ᱮᱢᱱᱤ ᱜᱮ ᱦᱟᱸᱜ᱾ ᱨᱚᱦᱚᱭ ᱵᱟᱲᱟ ᱠᱚ ᱪᱟᱵᱟ ᱵᱟᱲᱟᱭᱮᱱᱛᱮ ᱮᱢᱱᱤ ᱜᱮ ᱦᱟᱸᱜ ᱛᱟᱦᱮᱱ ᱦᱩᱭᱩᱜ ᱠᱟᱱᱟ ᱦᱟᱸᱜ ᱚᱲᱟᱜ ᱠᱚᱨᱮ ᱜᱮ ᱦᱟᱸᱜ᱾
ᱟᱪᱪᱷᱟ ᱟᱪᱪᱷᱟ ᱟᱪᱷᱟ ᱦᱮᱸ ᱛᱚ᱾
ᱟᱪᱪᱷᱟ ᱟᱯᱮ ᱠᱚᱥᱮᱫ ᱫᱚ ᱛᱚᱵᱮ ᱨᱚᱦᱚᱭ ᱵᱟᱲᱟ ᱠᱚ ᱪᱟᱵᱟ ᱵᱟᱲᱟᱭᱮᱱᱟ ᱟᱯᱮ ᱠᱚᱫᱚ᱾
ᱵᱟᱝᱟ ᱜᱮ ᱜᱚᱝᱠᱮ ᱵᱟᱹᱭᱦᱟᱹᱲ ᱠᱚᱛᱮ ᱞᱮ ᱨᱚᱦᱚᱭ ᱟᱠᱟᱫᱟ ᱚᱱᱟ ᱫᱚ ᱞᱟᱦᱟ ᱨᱮ ᱦᱟᱸᱜ ᱫᱟᱜ ᱠᱮᱫᱟᱭ ᱟᱨ ᱱᱤᱛᱚᱜ ᱫᱚ ᱦᱟᱸᱜ ᱜᱷᱩᱴᱩ ᱛᱮᱫ ᱢᱮᱱᱟᱜ ᱵᱟᱠᱤ ᱢᱮᱱᱟᱜ-ᱟ᱾ ᱱᱚᱣᱟ ᱦᱟᱸᱜ ᱵᱟᱹᱫ ᱟᱨ ᱚᱱᱠᱟ ᱫᱚ ᱦᱟᱸᱜ ᱞᱟᱹᱴᱷᱩ ᱧᱚᱜ ᱵᱟᱭ ᱫᱟᱜ ᱞᱮᱠᱷᱟᱱ ᱫᱚ ᱚᱱᱟ ᱫᱚ ᱦᱟᱸᱜ ᱵᱟᱝ ᱦᱩᱭᱩᱜᱼᱟ ᱦᱟᱸᱜ᱾
ᱟᱪᱪᱷᱟ ᱟᱪᱪᱷᱟ ᱟᱪᱪᱷᱟ᱾
ᱦᱩᱸ᱾
ᱛᱚᱵᱮ ᱠᱷᱟᱹᱞᱤ ᱜᱷᱩᱴᱩᱜᱤ ᱮ ᱪᱮᱫ ᱠᱚ ᱢᱮᱛᱟᱜᱼᱟ ᱥᱟᱨᱮᱡ ᱟᱠ ᱛᱟᱯᱮᱭᱟ᱾
ᱦᱮᱸ ᱦᱮᱸ ᱥᱩᱫᱷᱩ ᱜᱷᱩᱴᱩ ᱛᱮᱫ ᱜᱮ ᱥᱟᱨᱮᱡ ᱟᱠᱟᱱᱟ ᱟᱨ ᱵᱟᱹᱭᱦᱟᱹᱲ ᱠᱚᱫᱚ ᱦᱩᱭ ᱟᱠᱟᱱᱟ᱾
ᱟᱪᱪᱷᱟ ᱟᱪᱪᱷᱟ᱾
ᱦᱩᱸ᱾ ᱟᱫᱚ ᱥᱮᱨᱢᱟ ᱡᱟᱹᱲᱤ ᱜᱮ ᱛᱤᱱᱟᱹᱜ ᱮ ᱢᱟᱨᱟᱝ ᱮ ᱡᱟᱹᱲᱤᱭ ᱮᱫᱟᱭ ᱚᱱᱟ ᱨᱮ ᱚᱯᱮᱠᱠᱟᱨ ᱨᱮ ᱢᱮᱱᱟᱜ ᱞᱮᱭᱟ᱾
ᱟᱪᱪᱷᱟ ᱟᱪᱪᱷᱟ᱾ ᱟᱞᱮ ᱠᱚ ᱥᱮᱫ ᱦᱚᱸ ᱦᱚᱞᱟ ᱢᱟᱦᱫᱮᱨ ᱠᱷᱚᱡ ᱫᱚ ᱥᱤᱛᱩᱝ ᱮᱜ ᱠᱟᱱᱟ ᱦᱟᱸᱜ᱾ ᱮᱠᱫᱚᱢ ᱡᱳᱨᱮ ᱜᱮ ᱦᱟᱸᱜ ᱥᱤᱛᱩᱝ ᱮᱫ ᱠᱟᱱᱟ᱾
ᱦᱮᱸ ᱦᱮᱸ ᱟᱨ ᱥᱤᱛᱩᱝ ᱞᱮᱠᱷᱟᱱ ᱫᱚ ᱚᱱᱟ ᱨᱚᱦᱚᱭᱟᱜ ᱦᱚᱸ ᱟᱸᱡᱮᱫ ᱫᱚ ᱚᱱᱟ ᱦᱚᱸ ᱢᱟᱱᱮ ᱵᱟᱝ ᱡᱩᱛᱩᱜ ᱠᱟᱱᱟ᱾
ᱦᱳᱭ᱾ ᱮᱱᱠᱷᱟᱱ ᱟᱞᱮ ᱫᱚ ᱦᱟᱸᱜ ᱮᱠᱫᱚᱢ ᱢᱚᱡᱽ ᱧᱚᱜ ᱥᱤᱡᱤᱱ ᱦᱮᱸ ᱮᱢ ᱟᱠᱟᱫ ᱞᱮᱭᱟ ᱪᱮᱫ ᱥᱮ ᱮ ᱫᱚᱞᱦᱟ ᱜᱮᱭᱟ᱾ ᱫᱚᱞᱦᱟ ᱠᱷᱟᱹᱛᱤᱨ ᱛᱮ ᱢᱟᱱᱮ ᱩᱱᱩᱢᱚᱜ ᱠᱟᱱ ᱛᱟᱦᱮᱸᱱᱟ᱾ ᱟᱫᱚ ᱱᱤᱛ ᱫᱚ ᱦᱟᱸᱜ ᱨᱚᱦᱚᱭ ᱠᱮᱴ ᱮ ᱢᱟᱱᱮ ᱥᱤᱛᱩᱝ ᱠᱮᱴᱮᱡ ᱧᱚᱜᱟᱭ ᱦᱟᱸᱜ ᱛᱟᱭᱚᱢ ᱛᱮ ᱫᱟᱜ ᱦᱟᱸᱜ ᱫᱟᱜᱟᱭ ᱯᱟᱞᱮᱱ᱾ ᱟᱫᱚ ᱱᱟᱯᱟᱭ ᱜᱮ ᱦᱟᱸᱜ ᱦᱩᱭᱩᱜᱼᱟ᱾
ᱦᱮᱸ᱾ ᱜᱚᱝᱠᱮ ᱚᱱᱛᱮ ᱫᱚ ᱦᱟᱸᱜ ᱪᱮᱫ ᱪᱮᱫ ᱦᱩᱲᱩ ᱠᱚ ᱪᱟᱥ ᱜᱮᱛᱮ?
ᱟᱪᱪᱷᱟ, ᱱᱚᱛᱮ ᱫᱚ ᱦᱟᱸᱜ ᱢᱮᱱ ᱞᱮᱠᱷᱟᱱ ᱫᱚ ᱦᱩᱲᱩ ᱫᱚ ᱥᱟᱱᱛᱟᱲ ᱛᱮ ᱫᱚ ᱦᱟᱸᱜ ᱵᱟᱹᱧ ᱞᱟᱹᱭ ᱫᱟᱲᱮᱭᱟᱜᱼᱟ᱾ ᱡᱟᱦᱟᱸ ᱞᱮᱠᱟ ᱯᱮᱠᱮᱰᱤᱝ ᱦᱩᱲᱩ ᱦᱟᱸᱜ ᱞᱮ ᱨᱚᱦᱚᱭ ᱮᱫ ᱠᱟᱱᱟ ᱡᱟᱦᱟᱸ ᱞᱮᱠᱟ ᱴᱟᱭᱜᱟᱨ ᱦᱩᱭᱮᱱ, ᱵᱟᱥᱢᱩᱛᱤ ᱦᱩᱭᱮᱱ ᱟᱨ ᱥᱟᱶᱛᱮ ᱢᱟᱞᱤ ᱦᱩᱭᱮᱱ
ᱟᱭᱢᱟ ᱞᱮᱠᱟ ᱱᱟᱜ ᱢᱮᱱᱟᱜᱼᱟ, ᱮᱱᱛᱮᱫ ᱢᱮᱱ ᱞᱮᱠᱷᱟᱱ ᱢᱟ ᱧᱩᱛᱩᱢ ᱟᱠᱟᱜᱼᱟ ᱠᱚ - ᱠᱚ ᱥᱮ ᱛᱚ ᱡᱟᱹᱥᱛᱤ ᱫᱚ ᱦᱟᱸᱜ ᱟᱞᱮ ᱫᱚ ᱦᱟᱸᱜ ᱨᱚᱦᱚᱭ ᱦᱩᱭᱩᱜ ᱠᱟᱱᱟ, ᱟᱫᱚ ᱦᱟᱸᱜ ᱵᱟᱥᱢᱩᱛᱤ ᱥᱟᱶᱛᱮ ᱤᱭᱟᱹ ᱢᱟᱹᱞᱤ ᱱᱚᱣᱟ ᱠᱚ ᱦᱟᱸᱜ ᱡᱟᱹᱥᱛᱤ ᱫᱚᱞᱮ ᱦᱟᱸᱜ ᱨᱚᱦᱚᱭ ᱦᱩᱭᱩᱜ ᱠᱟᱱᱟ ᱾
ᱦᱩᱸ ᱾ ᱦᱮᱸ, ᱦᱮᱸ, ᱦᱮᱸ ᱾ ᱜᱚᱝᱠᱮ ᱟᱞᱮ ᱱᱚᱛᱮ ᱦᱚᱸ ᱟᱞᱮ ᱫᱚ ᱱᱚᱜᱼᱚᱭ ᱛᱚ ᱢᱟᱱᱮ ᱡᱚᱢ ᱞᱟᱹᱜᱤᱫ ᱜᱮ ᱥᱩᱫᱷᱩ ᱾ ᱚᱲᱟᱜ ᱡᱚᱢ ᱞᱟᱹᱜᱤᱫ, ᱦᱩᱲᱩ ᱦᱚᱸᱜᱼᱚᱭ ᱥᱚᱨᱱᱚ, ᱞᱚᱞᱟᱴ, ᱵᱩᱞᱮᱴ ᱠᱚ ᱧᱩᱛᱩᱢ ᱠᱟᱣᱫᱟ ᱚᱱᱟ ᱠᱚ ᱜᱮ ᱟᱨ ᱪᱮᱫ ᱾
ᱟᱪᱪᱷᱟ ᱟᱯᱮ ᱠᱚ ᱥᱮᱡ ᱫᱚ ᱛᱚᱵᱮ ᱱᱟᱥᱮ ᱱᱟᱜ ᱵᱷᱮᱜᱟᱨ ᱜᱮᱭᱟ ᱧᱩᱛᱩᱢ ᱫᱚ ᱦᱟᱸᱜ ᱾
ᱦᱮᱸ, ᱦᱮᱸ, ᱦᱮᱸ ᱾
ᱟᱪᱪᱷᱟ, ᱟᱪᱪᱷᱟ ᱾
ᱦᱮᱸ ᱟᱫᱚ ᱦᱟᱸᱜ, ᱟᱯᱮ ᱫᱚ ᱢᱚᱱᱮ ᱦᱚᱭ ᱚᱱᱟ ᱫᱚ ᱟᱹᱠᱷᱨᱤᱧ ᱞᱟᱹᱜᱤᱫ ᱥᱮ ᱡᱚᱢ ᱞᱟᱹᱜᱤᱫ ᱜᱮ ᱦᱟᱸᱜ?
ᱟᱪᱪᱷᱟ ᱟᱞᱮ ᱫᱚ ᱦᱟᱸᱜ ᱢᱮᱱ ᱞᱮᱠᱷᱟᱱ ᱫᱚ ᱱᱤᱛ ᱫᱚ ᱦᱟᱸᱜ ᱡᱚᱢ ᱞᱟᱹᱜᱤᱜ ᱜᱮ ᱚᱲᱟᱜ ᱡᱚᱢ ᱞᱟᱹᱜᱤᱫ ᱜᱮ, ᱟᱨ ᱰᱷᱮᱨᱚᱜ ᱠᱷᱟᱱ ᱫᱚ ᱦᱟᱸᱜ ᱢᱟᱨᱹᱤᱜ ᱠᱷᱟᱱ ᱫᱚ ᱦᱟᱸᱜ ᱦᱟᱱᱛᱮ ᱢᱟᱱᱮ ᱞᱟᱦᱟ ᱨᱮᱫᱚ ᱟᱹᱠᱷᱨᱤᱧ ᱫᱚ ᱵᱟᱝ ᱦᱩᱭᱩᱜᱼᱟ ᱾ ᱡᱟᱦᱟᱸ ᱢᱟᱹᱨᱤᱜᱼᱟ ᱦᱟᱸᱜ ᱯᱚᱨᱮ ᱚᱱᱟ ᱫᱚ ᱦᱟᱸᱜ ᱾
ᱦᱮᱸ ᱵᱩᱡᱩᱜ ᱠᱟᱱᱟ ᱡᱮ ᱱᱤᱭᱟᱹ ᱥᱮᱨᱢᱟ ᱫᱚ ᱛᱟᱦᱚᱞᱮ ᱦᱩᱭ ᱧᱚᱜᱚᱜᱼᱟ, ᱛᱟᱦᱚᱞᱮ ᱵᱟᱹᱲᱛᱤᱜᱼᱟ ᱛᱟᱦᱚᱞᱮ ᱠᱷᱟᱱ ᱫᱚ ᱛᱟᱦᱚᱞᱮ ᱚᱱᱟ ᱫᱚ ᱵᱚᱱ ᱟᱹᱠᱷᱨᱤᱧᱟ᱾ ᱦᱩᱸ, ᱦᱩᱸ, ᱦᱩᱸ᱾ ᱦᱮᱸ ᱾
ᱟᱪᱪᱷᱟ ᱾ ᱟᱪᱪᱷᱟ ᱦᱩᱲᱩ ᱵᱟᱫ ᱠᱟᱛᱮᱜ ᱡᱟᱦᱟᱸ ᱮᱴᱟᱜᱼᱟᱜ ᱠᱷᱮᱛᱤ ᱠᱚ ᱫᱚ ᱪᱮᱫ ᱠᱚᱯᱮ ᱠᱷᱮᱛᱤ ᱮᱫ ᱠᱟᱱᱟ ᱦᱟᱸᱜ?
ᱱᱤᱛᱚᱜ ᱫᱚ ᱦᱟᱸᱜ ᱚᱱᱠᱟ ᱫᱚ ᱵᱮᱸᱜᱟᱲ ᱠᱚ ᱞᱮ ᱪᱟᱥ ᱟᱠᱟᱫᱟ ᱥᱚᱵᱽᱡᱤ ᱢᱚᱫᱫᱷᱮ ᱨᱮᱫᱚ, ᱵᱮᱸᱜᱟᱲ ᱟᱨ ᱚᱱᱟ ᱠᱩᱸᱫᱽᱨᱤ
ᱦᱮᱸ ᱾ ᱟᱨ ᱱᱚᱜᱼᱚ ᱱᱤᱭᱟᱹ ᱠᱚ ᱫᱚ ᱡᱚᱱᱰᱨᱟ ᱠᱚ ᱦᱚᱸ ᱢᱤᱫ ᱵᱟᱨᱭᱟ ᱠᱷᱮᱛ ᱨᱮ ᱮᱨ ᱦᱩᱭ ᱟᱠᱟᱱ ᱜᱮᱭᱟ, ᱟᱨ ᱩᱱᱠᱩ ᱢᱩᱫ ᱨᱮ ᱪᱮᱸᱬᱮ ᱠᱚ ᱡᱚᱢ ᱪᱟᱵᱟ ᱵᱟᱲᱟᱭ ᱮᱫᱟ ᱾ ᱩᱱᱠᱩ ᱢᱤᱨᱩ ᱪᱮᱸᱬᱮ ᱠᱚ ᱯᱟᱹᱨᱠᱟᱹᱣ ᱟᱠᱟᱱᱟ ᱾
ᱦᱳᱭ, ᱦᱳᱭ ᱾
ᱦᱮᱸ, ᱟᱵᱮᱱ ᱚᱱᱛᱮ ᱦᱮᱸ
ᱡᱟᱦᱟᱸ ᱟᱢ ᱞᱟᱹᱭ ᱠᱮᱜᱼᱟ ᱡᱚᱸᱰᱨᱟ, ᱡᱚᱸᱰᱨᱟ ᱫᱚ ᱦᱟᱸᱜ ᱞᱟᱦᱟ ᱧᱚᱜ ᱨᱮᱜᱮ ᱱᱚᱛᱮ ᱢᱟ ᱦᱟᱸᱜ ᱦᱚᱴ ᱚᱡᱮ ᱚᱴᱟᱜ ᱦᱚᱴᱮᱡ ᱠᱟᱛᱮᱫ ᱥᱟᱹᱛ ᱮᱱᱟ ᱢᱟᱸᱰᱟ ᱠᱚ ᱦᱩᱭᱱᱟ ᱾
ᱟᱪᱪᱷᱟ ᱾ ᱟᱫᱚ ᱦᱮᱸ ᱜᱚᱢᱠᱮ, ᱚᱱᱟ ᱢᱟᱛᱚ ᱴᱷᱤᱠ ᱠᱟᱛᱷᱟ ᱟᱨᱚ ᱵᱟᱹᱛᱟᱹᱲᱤ ᱵᱟᱝ ᱠᱷᱟᱱ ᱛᱚ, ᱵᱟᱝ ᱜᱟᱱᱚᱜ ᱥᱮ ᱥᱚᱢᱟᱱ ᱥᱮᱫ ᱫᱚ ᱡᱚᱛᱚ ᱦᱚᱲ ᱥᱮᱫ ᱫᱚ ᱵᱟᱭ ᱫᱟᱜ ᱠᱟᱫᱟ ᱥᱮ ᱾ ᱛᱟᱦᱚᱞᱮ ᱟᱞᱮ ᱡᱚᱠᱷᱚᱱ ᱜᱮ ᱵᱟᱹᱛᱟᱹᱲᱤ ᱞᱮ ᱧᱟᱢ ᱟᱠᱟᱫᱟ, ᱩᱱ ᱜᱮᱞᱮ ᱜᱤᱰᱤ ᱠᱟᱫᱟ। ᱟᱫᱚ ᱦᱚᱸᱜᱼᱚᱭ ᱱᱤᱛᱚᱜ ᱜᱮ ᱤᱭᱟᱹᱜ ᱠᱟᱱᱟ ᱢᱟᱱᱮ ᱯᱷᱚᱴᱮ ᱫᱚ ᱨᱚᱦᱚᱲᱧᱚᱜ ᱠᱟᱱ ᱜᱮᱭᱟ ᱥᱮ ᱾
ᱟᱪᱪᱷᱟ, ᱟᱪᱪᱷᱟ।
ᱦᱮᱸ ᱟᱫᱚ ᱟᱞᱮ ᱫᱚ ᱤᱛᱟᱹ ᱦᱚᱸᱞᱮ ᱫᱚᱦᱚᱭᱟ ᱚᱸᱰᱮ ᱠᱷᱚᱱᱜᱮ ᱢᱟᱱᱮ ᱵᱟᱞᱮ ᱠᱤᱨᱤᱧᱟ ᱟᱫᱚ ᱚᱱᱟ ᱜᱮᱞᱮ ᱨᱚᱲ ᱦᱚᱪᱚᱣᱟᱜ ᱠᱟᱱᱟ ᱟᱨ ᱚᱱᱟ ᱜᱮᱠᱚ ᱡᱚᱢ ᱵᱟᱲᱟᱭᱮᱫᱼᱟ ᱾
ᱟᱪᱪᱷᱟ ᱛᱚᱵᱮ ᱚᱱᱟ ᱡᱟᱦᱟᱸ ᱯᱮ ᱨᱚᱦᱚᱭ ᱠᱟᱜᱼᱟ ᱚᱱᱟ ᱡᱚᱱᱰᱨᱟ ᱚᱱᱟ ᱠᱷᱮᱛ ᱨᱮᱫᱚ ᱛᱚᱵᱮ ᱦᱩᱲᱩ ᱫᱚ ᱵᱟᱯᱮ ᱨᱚᱦᱚᱭᱟ?
ᱮᱸ ᱵᱟᱝ ᱵᱟᱝ ᱵᱟᱝ ᱵᱟᱝ ᱾ ᱟᱫᱚ ᱚᱱᱟ ᱫᱚ ᱜᱷᱩᱴᱩ ᱜᱮᱭᱟ ᱚᱱᱟ ᱫᱚ ᱦᱟᱱᱮ ᱵᱟᱲᱜᱮ ᱞᱮᱠᱟ ᱟᱨ ᱪᱮᱫ ᱾
ᱟᱪᱪᱷᱟ ᱟᱪᱪᱷᱟ ᱟᱪᱪᱷᱟ ᱾
ᱚᱱᱟ ᱨᱮᱫᱚ ᱚᱱᱮ ᱥᱚᱵᱡᱤ ᱠᱚ ᱚᱱᱠᱟᱱᱟᱜ ᱢᱟᱱᱮ ᱨᱚᱦᱚᱲ ᱡᱤᱱᱤᱥ ᱠᱚᱜᱮ ᱦᱩᱭᱩᱜᱼᱟ ᱾
ᱟᱪᱪᱷᱟ ᱟᱪᱪᱷᱟ ᱛᱚᱵᱮ ᱚᱱᱟ ᱚᱱᱟ ᱢᱟ ᱜᱷᱩᱴᱩ ᱫᱤᱱ ᱢᱟ ᱫᱟᱜ ᱯᱩᱨᱟᱹᱭ ᱡᱚᱢ ᱫᱟᱜ ᱡᱩᱲ ᱾
ᱦᱮᱸ ᱟᱫᱚ ᱚᱱᱟ ᱫᱚ ᱦᱟᱸᱜ ᱚᱱᱠᱟ ᱜᱟᱹᱰᱭᱟᱹ ᱠᱚ ᱢᱮᱱᱟᱜ ᱛᱟᱞᱮᱭᱟ ᱢᱟᱨᱟᱝ ᱧᱚᱜ ᱵᱟᱸᱫᱷ ᱠᱚ ᱚᱱᱟ ᱠᱚᱨᱮ ᱠᱷᱚᱱ ᱞᱮ ᱟᱹᱜᱩᱭᱟ ᱦᱮᱸ ᱾
ᱱᱚᱝᱠᱟ ᱜᱮ ᱦᱟᱸᱜ ᱡᱟᱦᱟᱸ ᱟᱞᱮ ᱜᱷᱥᱴᱩ ᱢᱮᱱ ᱞᱮᱠᱷᱟᱱ ᱫᱚ ᱱᱮᱛᱟᱨᱟᱜ ᱡᱟᱦᱟᱸ ᱠᱚᱢᱟ ᱱᱮᱛᱟᱨ ᱠᱚ ᱦᱟᱸᱜ ᱠᱚ ᱪᱟᱥᱮᱫ ᱠᱟᱱᱟ ᱱᱮᱛᱟᱨ ᱡᱚᱠᱷᱚᱱ ᱫᱚ ᱦᱟᱸᱜ ᱟᱞᱮ ᱫᱚ ᱦᱟᱸᱜ ᱢᱮᱱ ᱞᱮᱠᱷᱟᱱ ᱫᱚ ᱱᱚᱣᱟ ᱟᱰᱮ ᱯᱟᱥᱮ ᱨᱮᱫᱚ ᱵᱟᱞᱮ ᱵᱟᱠᱚ ᱮᱨᱟ, ᱦᱟᱱᱟ ᱦᱟᱸᱜ ᱨᱮᱭᱟᱲ ᱫᱤᱱ ᱦᱟᱸᱜ ᱵᱚᱞᱚᱜᱼᱟ ᱦᱟᱱᱟ ᱩᱱ ᱡᱚᱠᱷᱚᱡ ᱠᱚ ᱮᱨᱟ ᱦᱟᱸᱜ ᱟᱨ ᱱᱤᱛ ᱡᱚᱠᱷᱚᱡ ᱦᱟᱸᱜ ᱠᱚ ᱤᱭᱟᱹᱭᱮᱫᱟ ᱦᱟᱸᱜ ᱢᱟᱸᱰᱟ ᱪᱟᱵᱟ ᱦᱩᱭ ᱵᱟᱲᱟᱭᱮᱱᱟ ᱦᱟᱸᱜ ᱾
ᱟᱪᱪᱷᱟ ᱟᱪᱪᱷᱟ ᱟᱪᱪᱷᱟ ᱾ ᱦᱮᱸ ᱦᱮᱸ ᱱᱮᱛᱟᱨᱟᱱ ᱥᱤᱛᱩᱝ ᱫᱤᱱ ᱦᱚᱸᱠᱚ ᱟᱠᱟᱥᱢᱚᱡ ᱠᱚ ᱪᱟᱥ ᱜᱮᱭᱟ ᱦᱮᱸ ᱦᱮᱸ ᱟᱫᱚ ᱚᱱᱟ ᱫᱚᱻ ᱟᱠᱚ ᱴᱷᱮᱱ ᱜᱚᱲᱟ ᱪᱮᱫᱠᱟ ᱠᱚ ᱵᱩᱡᱟ ᱾
ᱦᱳᱭ ᱦᱳᱭ ᱾
ᱦᱮᱸ᱾
ᱟᱪᱪᱷᱟ ᱟᱯᱮ ᱠᱚᱥᱮᱫ ᱫᱚ ᱛᱚᱵᱮ ᱵᱩᱨᱩ ᱠᱚ ᱢᱮᱱᱟᱜᱼᱟ ᱥᱮ ᱵᱟᱝ?
ᱦᱮᱸ ᱜᱚᱢᱠᱮ ᱵᱩᱨᱩ ᱠᱚᱫᱚ ᱢᱮᱱᱟᱜ ᱜᱮ ᱛᱟᱞᱮᱭᱟ ᱦᱮᱸ ᱢᱟᱱᱮ ᱵᱟᱹᱱᱩᱜ ᱠᱷᱚᱱ ᱫᱚ ᱢᱮᱱᱟᱜ ᱜᱮᱠᱚ ᱞᱟᱹᱭᱟ ᱢᱟᱱᱮ ᱡᱚ ᱡᱚᱛᱚ ᱜᱮᱞᱮ ᱧᱟᱢᱟ ᱥᱮ ᱵᱩᱨᱩ ᱥᱮᱫ ᱠᱷᱚᱱ ᱜᱮ ᱾
ᱟᱪᱪᱷᱟ ᱛᱤᱱᱟᱹᱜ ᱡᱤᱞᱤᱧ ᱢᱮᱱᱟᱜᱼᱟ?
ᱮᱸ ᱫᱚᱢᱮ ᱡᱤᱞᱤᱧ ᱫᱚ ᱵᱟᱝᱟ ᱛᱚᱵᱮ ᱦᱟᱸᱜ ᱢᱮᱱᱟᱜ ᱜᱮ ᱛᱟᱞᱮᱭᱟ ᱚᱱᱟ ᱤᱭᱟᱹ ᱠᱷᱚᱱ ᱠᱚ ᱡᱩᱛ ᱟᱠᱟᱫ ᱞᱮᱭᱟ ᱯᱷᱚᱨᱮᱥᱴᱟᱨ ᱠᱷᱚᱡ ᱾
ᱟᱪᱪᱷᱟ ᱾
ᱦᱮᱸ ᱥᱟᱨᱡᱚᱢ ᱠᱚ ᱮᱴᱟᱜ ᱮᱴᱟᱜ ᱦᱤᱱᱟᱹ ᱱᱤᱭᱟᱹ ᱵᱟᱜᱟᱱ ᱠᱚ ᱾
ᱟᱪᱪᱷᱟ ᱟᱪᱪᱷᱟ ᱾
ᱦᱮᱸ ᱾
ᱛᱚᱵᱮ ᱟᱯᱮ ᱠᱷᱚᱱ ᱫᱚ ᱚᱱᱟ ᱵᱩᱨᱩ ᱫᱚ ᱥᱩᱨ ᱫᱚ ᱟᱹᱰᱤ ᱥᱩᱨ ᱜᱮᱭᱟ?
ᱮᱸ ᱥᱩᱨ ᱫᱚ ᱞᱟᱹᱭ ᱵᱟᱭ ᱜᱟᱱᱚᱜᱼᱟ ᱠᱟᱹᱴᱤᱡ ᱥᱟᱺᱜᱤᱧ ᱧᱚᱜ ᱜᱮᱭᱟ, ᱛᱟᱲᱟᱢ ᱪᱟᱞᱟᱜ ᱞᱟᱜᱟᱜᱼᱟ ᱦᱮᱸ ᱦᱮᱸ ᱾
ᱟᱞᱮ ᱠᱚ ᱥᱮᱫ ᱫᱚ ᱛᱚᱵᱮ ᱵᱩᱨᱩ ᱜᱮ ᱵᱟᱹᱱᱩᱜᱼᱟ ᱾
ᱟᱪᱪᱷᱟ ᱟᱪᱪᱷᱟ ᱟᱪᱪᱷᱟ ᱾
ᱛᱟᱞᱮ ᱫᱚ ᱦᱟᱸᱜ ᱱᱚᱝᱠᱟ ᱛᱤᱨᱤᱥ ᱠᱤᱞᱳᱢᱤᱴᱟᱨ ᱜᱟᱱ ᱦᱟᱸᱜ ᱪᱟᱞᱟᱜ ᱡᱩᱣᱩᱲᱟ ᱾ ᱦᱳᱭ ᱮᱠᱫᱚᱢ ᱥᱟᱺᱜᱤᱧ ᱾
ᱟᱞᱮ ᱫᱚ ᱩᱱᱟᱹᱜ ᱥᱟᱺᱜᱤᱧ ᱫᱚ ᱵᱟᱝ ᱟᱫᱚ ᱢᱮᱱᱟᱜ ᱨᱮᱦᱚᱸ ᱞᱟᱹᱴᱩ ᱞᱟᱹᱴᱩᱣᱟᱜ ᱫᱚ ᱢᱮᱱᱟᱜᱼᱟ ᱥᱟᱺᱜᱤᱧ ᱨᱮᱜᱮ ᱟᱫᱚ ᱥᱩᱨ ᱠᱚᱨᱮ ᱫᱚᱞᱮ ᱧᱟᱢ ᱮᱫᱟ ᱾ ᱩᱱᱟᱹᱜ ᱥᱟᱺᱜᱤᱧ ᱫᱚ ᱵᱟᱞᱮ ᱪᱟᱞᱟᱜ ᱠᱟᱱᱟ ᱾
ᱟᱪᱪᱷᱟ ᱟᱪᱪᱷᱟ ᱟᱞᱮ ᱟᱜᱼᱼ ᱞᱮ ᱯᱟᱥᱴᱟ ᱫᱚ ᱦᱟᱸᱜ ᱱᱚᱛᱮ ᱵᱷᱩᱴᱟᱱ ᱵᱩᱨᱩ ᱾
ᱟᱪᱪᱷᱟ ᱟᱪᱪᱷᱟ ᱟᱪᱪᱷᱟ ᱾
ᱟᱨ ᱟᱞᱮ ᱮᱨᱤᱭᱟ ᱠᱚᱨᱮ ᱫᱚ ᱞᱟᱹᱭ ᱠᱮᱭᱟᱹᱧ ᱦᱟᱸᱜ ᱾ ᱛᱤᱨᱤᱥ ᱠᱤᱞᱳᱢᱤᱴᱟᱨ, ᱟᱨ ᱵᱷᱩᱴᱟᱱ ᱦᱚᱸ ᱢᱳᱴᱟᱢᱩᱴᱤ ᱪᱟᱞᱟᱜᱼᱟ ᱯᱟᱞᱮᱱ ᱮᱸᱻ ᱪᱚᱞᱞᱤᱥ ᱥᱮ ᱯᱚᱧᱪᱟᱥ ᱠᱤᱞᱳᱢᱤᱴᱟᱨ ᱜᱟᱱ, ᱦᱳᱭ ᱱᱚᱝᱠᱟ ᱢᱮᱱᱟᱜᱼᱟ ᱾
ᱚᱱᱛᱮ ᱫᱚ ᱵᱟᱝ ᱟᱞᱮ ᱫᱚ ᱦᱟᱸᱜ ᱡᱷᱟᱲᱠᱷᱚᱸᱰ ᱠᱟᱪᱷᱟ ᱠᱟᱪᱷᱤ ᱠᱟᱱᱟᱞᱮ ᱟᱞᱮ ᱫᱚ ᱦᱮᱸ ᱾ ᱦᱮᱸ
ᱟᱪᱪᱷᱟ ᱟᱪᱪᱷᱟ, ᱛᱚᱵᱮ ᱟᱯᱮ ᱠᱚ ᱥᱮᱫ ᱢᱟ ᱩᱞ ᱢᱟ ᱟᱹᱰᱤ ᱡᱟᱹᱥᱛ ᱠᱚ ᱵᱚᱜᱟᱱᱮᱫ ᱯᱟᱞᱮᱱ?
ᱦᱮᱸ ᱩᱞ ᱢᱮᱱᱟᱜ ᱜᱮᱭᱟ, ᱩᱞ ᱪᱟᱥ ᱵᱟᱜᱟᱱ ᱠᱚᱦᱚᱸ ᱢᱮᱱᱟᱜ ᱛᱟᱞᱮᱭᱟ ᱾ ᱟᱨ ᱠᱤᱪᱷᱩ ᱠᱤᱪᱷᱩ ᱚᱱᱮ ᱢᱟᱞᱫᱟ ᱠᱚᱠᱚ ᱟᱸᱡᱚᱢ ᱠᱟᱫᱟ ᱢᱟᱞᱫᱟ ᱛᱚ ᱥᱩᱫᱩ ᱩᱞ ᱵᱤᱠᱠᱷᱟᱛᱚ ᱦᱮᱸ ᱼᱼ ᱟᱫᱚ ᱚᱱᱟ ᱠᱷᱚᱱ ᱫᱚ ᱠᱟᱹᱴᱤᱡ ᱞᱮ ᱥᱟᱺᱜᱤᱧ ᱜᱮᱭᱟ, ᱢᱮᱱᱠᱷᱟᱱ ᱱᱚᱣᱟ ᱠᱚᱨᱮ ᱟᱹᱛᱩ ᱫᱤᱥᱚᱢ ᱠᱚᱨᱮ ᱫᱚ ᱢᱟᱱᱮ ᱡᱚᱡᱚᱢ ᱦᱚᱲ ᱵᱟᱹᱱᱩᱜ ᱠᱚᱣᱟ ᱡᱟᱦᱟᱱᱟᱜ ᱜᱮᱵᱤᱱ ᱞᱟᱹᱭ ᱟᱸᱡᱤᱨ ᱞᱟᱹᱭ ᱵᱤᱱ ᱢᱟᱱᱮ ᱟᱹᱠᱷᱨᱤᱧ ᱦᱚᱸ ᱵᱟᱠᱚ ᱟᱹᱠᱷᱨᱤᱧᱟ ᱾ ᱡᱟᱦᱟᱸᱭ ᱡᱩᱫᱤ ᱡᱚᱢ ᱵᱩᱡᱷᱟᱹᱣ ᱮᱭᱟ ᱯᱩᱨᱟᱹ ᱞᱟᱡ ᱯᱮᱨᱮᱡ ᱡᱚᱢ ᱫᱟᱲᱮᱭᱟᱜᱼᱟ, ᱡᱟᱦᱟᱸᱱᱟᱜ ᱜᱮ ᱠᱟᱱ ᱜᱮ ᱾
ᱟᱪᱪᱷᱟ ᱟᱪᱪᱷᱟ ᱟᱪᱪᱷᱟ ᱾
ᱦᱩᱸ ᱾
ᱟᱞᱮ ᱠᱚᱥᱮᱫ ᱫᱚ ᱩᱞ ᱵᱟᱜᱟᱱ ᱫᱚ ᱦᱟᱸᱜ ᱵᱟᱹᱱᱩᱜᱼᱟ, ᱱᱚᱝᱠᱟ ᱩᱞ ᱵᱟᱜᱟᱱ ᱠᱚᱫᱚ ᱦᱟᱸᱜᱼᱼ
ᱱᱚᱛᱮ ᱫᱚ ᱢᱮᱱᱟᱜᱼᱟ ᱱᱚᱝᱠᱟ ᱜᱩᱣᱟᱹ ᱢᱮᱱᱟᱜᱼᱟ, ᱥᱟᱶᱛᱮ ᱠᱟᱭᱨᱟ ᱢᱮᱱᱟᱜᱼᱟ ᱾
ᱦᱮᱸ ᱦᱮᱸ ᱾
ᱱᱚᱛᱮ ᱪᱟ, ᱱᱚᱣᱟ ᱠᱤᱱ ᱯᱮᱭᱟ ᱡᱟᱹᱥᱛᱤ ᱦᱟᱸᱜ ᱠᱚ ᱵᱟᱜᱟᱱᱮᱫ ᱠᱟᱱᱟ ᱾
ᱵᱟᱝ ᱜᱚᱝᱠᱮ ᱟᱞᱮ ᱥᱮᱫ ᱫᱚ ᱪᱟ ᱢᱟ ᱠᱚᱫᱚ ᱵᱟᱹᱱᱩᱜᱼᱟ, ᱟᱞᱮ ᱫᱚᱞᱮ ᱟᱸᱡᱚᱢ ᱵᱟᱲᱟ ᱠᱟᱫᱟ ᱫᱟᱨᱡᱤᱞᱤᱝ ᱚᱱᱟ ᱠᱚᱨᱮ ᱜᱮ ᱪᱟ ᱠᱚᱫᱚ ᱦᱩᱭᱩᱜ ᱜᱮᱭᱟ, ᱟᱫᱚ ᱱᱚᱛᱮ ᱫᱚ ᱦᱟᱸᱜ ᱵᱩᱨᱩ ᱫᱤᱥᱚᱢ ᱡᱮᱢᱚᱱ ᱞᱟᱹᱭ ᱜᱟᱱᱚᱜᱼᱟ ᱵᱩᱨᱩ ᱟᱨ ᱫᱷᱤᱨᱤ, ᱦᱮᱸ ᱚᱱᱟ ᱠᱚᱫᱚ ᱵᱟᱝ ᱦᱩᱭ ᱞᱟᱹᱜᱤᱫᱚᱜᱼᱟ ᱾
ᱟᱪᱪᱷᱟ ᱟᱪᱪᱷᱟ ᱾
ᱢᱮᱱᱠᱷᱟᱱ ᱡᱟᱦᱟᱸ ᱵᱩᱨᱩ, ᱵᱩᱨᱩᱢ ᱞᱟᱹᱭ ᱠᱮᱜᱼᱟ, ᱢᱮᱱᱠᱷᱟᱱ ᱟᱫᱷᱚᱢ ᱟᱞᱮ ᱯᱟᱥ ᱮ ᱟᱞᱮ ᱠᱷᱚᱱ ᱪᱮᱛᱟᱱ ᱥᱮᱫ ᱾
ᱦᱮᱸ ᱦᱮᱸ ᱾
ᱚᱱᱛᱮ ᱫᱚ ᱦᱟᱸᱜ ᱵᱩᱨᱩ ᱨᱮᱜᱮ ᱦᱟᱸᱜ ᱠᱚ ᱵᱟᱜᱟᱱ ᱠᱟᱜᱼᱟ, ᱱᱟᱯᱟᱭ ᱜᱮ ᱦᱩᱭᱩᱜ ᱠᱟᱱᱟ ᱦᱟᱸᱜ, ᱟᱞᱮ ᱯᱟᱥᱴᱟ ᱨᱮᱢᱟ ᱦᱩᱭᱩᱜ ᱜᱮᱭᱟ ᱢᱮᱱᱠᱷᱟᱱ ᱵᱩᱨᱩ ᱠᱚᱨᱮ ᱦᱚᱸᱠᱚ ᱤᱭᱟᱹᱣ ᱠᱟᱜᱼᱟ, ᱵᱟᱜᱟᱱ ᱠᱟᱜᱼᱟ ᱾
ᱦᱮᱸ ᱟᱫᱚ ᱡᱟᱭᱜᱟ ᱜᱮ ᱚᱱᱠᱟᱱᱟ ᱟᱫᱚ ᱪᱤᱠᱟᱹᱭᱟ ᱦᱮᱸ ᱟᱨ ᱚᱱᱛᱮᱱᱟᱜ ᱡᱟᱭᱜᱟ ᱫᱚ ᱢᱟᱱᱮ ᱵᱩᱨᱩ ᱜᱮ, ᱢᱟᱱᱮ ᱦᱟᱱᱟ ᱴᱟᱜ ᱠᱟᱹᱴᱤᱡ ᱵᱩᱨᱩ ᱱᱚᱸᱰᱮ ᱠᱟᱹᱴᱤᱡ ᱰᱷᱤᱯᱟᱹᱝ, ᱚᱸᱰᱮ ᱠᱟᱹᱴᱤᱡ ᱰᱷᱤᱯᱟᱹᱝ ᱾ ᱦᱮᱸ ᱢᱟᱱᱮ ᱯᱷᱚᱴᱚ ᱠᱚᱨᱮ ᱜᱮ ᱡᱟ ᱧᱮᱞ ᱦᱩᱭ ᱠᱟᱱᱟ ᱥᱮᱱ ᱫᱚ ᱵᱟᱞᱮ ᱥᱮᱱ ᱫᱟᱲᱮ ᱠᱟᱣᱫᱟ ᱦᱮᱸ ᱾ ᱦᱮᱸ
ᱟᱯᱮ ᱥᱮᱫ ᱫᱚ ᱫᱷᱤᱨᱤ ᱵᱩᱨᱩ ᱥᱮ?
ᱦᱮᱸ ᱦᱮᱸ ᱫᱷᱤᱨᱤ ᱵᱩᱨᱩ ᱾
ᱟᱪᱪᱷᱟ ᱟᱪᱪᱷᱟ ᱫᱷᱤᱨᱤ ᱥᱟᱶᱛᱮ ᱦᱟᱸᱥᱟ ᱾
ᱦᱮᱸ ᱫᱷᱤᱨᱤ ᱥᱟᱶᱛᱮ ᱦᱟᱸᱥᱟ ᱢᱟᱱᱮ ᱥᱟᱺᱜᱤᱧ ᱠᱷᱚᱱ ᱫᱚ ᱚᱱᱠᱟᱜᱮ ᱫᱷᱤᱨᱤ ᱜᱤᱵᱤᱱ ᱧᱮᱞ ᱧᱟᱢᱟ ᱦᱟᱱᱮ ᱛᱚᱨᱟᱱ ᱫᱷᱤᱨᱤ ᱵᱩᱨᱩ ᱾
ᱟᱪᱪᱷᱟ ᱚᱱᱠᱟᱱᱟᱜ ᱮ ᱡᱟᱭᱜᱟ ᱨᱮᱫᱚ ᱦᱟᱸᱜ ᱪᱟ ᱫᱚ ᱦᱟᱸᱜ ᱵᱟᱝ ᱦᱩᱭᱩᱜᱼᱟ ᱯᱟᱞᱮ ᱾
ᱦᱮᱸ ᱵᱟᱝ ᱦᱩᱭᱩᱜ ᱜᱮᱭᱟ ᱾
ᱟᱪᱪᱷᱟ ᱟᱪᱪᱷᱟ ᱾ ᱟᱞᱮ ᱠᱚ ᱥᱮᱫ ᱫᱚ ᱟᱹᱰᱤ ᱱᱟᱯᱟᱭ ᱜᱮ ᱦᱩᱭᱩᱜᱼᱟ ᱪᱟ ᱫᱚ ᱦᱟᱸᱜ ᱾
ᱟᱪᱪᱷᱟ ᱟᱪᱪᱷᱟ ᱟᱪᱪᱷᱟ ᱾
ᱮᱠᱫᱚᱢ ᱾
ᱟᱪᱪᱷᱟ ᱟᱡᱚᱢ ᱟᱠᱟᱫᱟ ᱞᱤᱧ ᱢᱟᱱᱮ ᱚᱱᱟ ᱵᱮᱨᱮᱞ ᱢᱟᱱᱮ ᱚᱨᱤᱡᱤᱱᱟᱞ ᱪᱟ ᱢᱟᱱᱮ ᱚᱱᱟ ᱧᱩ ᱛᱮ ᱥᱟᱹᱨᱤ ᱜᱮ ᱴᱮᱥᱴ ᱢᱮᱱᱟᱜᱼᱟ?
ᱴᱮᱥ ᱢᱮᱱ ᱛᱮ ᱜᱮᱞᱮ ᱨᱚᱲ ᱞᱮᱠᱷᱟᱱ ᱫᱚ ᱢᱮᱱᱞᱠᱷᱟᱱ ᱫᱚ ᱡᱟ ᱴᱮᱥᱴ ᱮᱸ ᱪᱟ ᱫᱚ ᱦᱟᱸᱜ ᱢᱮᱱᱞᱠᱷᱟᱱ ᱫᱚ ᱪᱮᱫ ᱤᱧ ᱞᱟᱹᱭ ᱠᱮᱢᱟ, ᱡᱟᱦᱟᱸ ᱥᱤᱵᱤᱞ ᱫᱚ ᱢᱮᱱ ᱞᱮᱠᱷᱟᱱ ᱪᱮᱫ ᱥᱤᱵᱤᱞ ᱤᱱᱠᱟᱹ ᱜᱮᱢ ᱵᱩᱡᱷᱟᱹᱣᱟ ᱾ ᱢᱮᱱᱠᱷᱟᱱ ᱡᱟᱦᱟᱸ ᱰᱤᱥᱤ ᱪᱟᱢ ᱢᱮᱱ ᱠᱮᱫ ᱡᱟᱦᱟᱸ ᱩᱠ ᱠᱷᱩᱰ ᱨᱮ ᱦᱩᱲᱩᱝ ᱠᱟᱛᱮᱫ ᱱᱚᱣᱟ ᱪᱟ ᱫᱚ ᱦᱟᱸᱜ ᱵᱷᱮᱜᱟᱨ ᱧᱚᱜ ᱟᱹᱭᱠᱟᱹᱜᱼᱟ ᱾ ᱟᱨ ᱡᱟᱦᱟᱸ ᱯᱮᱠᱮᱴᱤᱝ ᱵᱷᱮᱜᱟᱨ
ᱟᱪᱪᱷᱟ ᱟᱪᱪᱷᱟ ᱾
ᱦᱳᱭ ᱡᱟᱦᱟᱸ ᱢᱮᱥᱤᱱ ᱢᱮᱱᱟᱣᱮᱫ ᱠᱟᱱᱟ ᱚᱱᱟ ᱯᱮᱠᱮᱴ ᱨᱮᱵᱚᱱ ᱧᱟᱢᱮᱫ ᱠᱟᱱᱟ ᱱᱚᱣᱟ ᱥᱟᱶ ᱛᱮ ᱡᱟᱦᱟᱸ ᱟᱞᱮ ᱦᱩᱲᱩᱝ ᱠᱟᱛᱮᱫ ᱞᱮ ᱵᱮᱱᱟᱣᱮᱫ ᱠᱟᱱᱟ ᱱᱚᱣᱟ ᱵᱷᱮᱜᱟᱨ ᱵᱷᱮᱜᱟᱨ ᱦᱟᱸᱜ ᱾
ᱦᱮᱸ ᱚᱱᱟ ᱫᱚ ᱠᱟᱹᱴᱤᱡ ᱠᱳᱣᱟᱞᱤᱴᱤ ᱴᱟᱜ ᱫᱚ ᱛᱟᱸᱦᱮᱱ ᱜᱮᱭᱟ ᱾
ᱦᱳᱭ ᱦᱳᱭ ᱾
ᱢᱮᱱᱠᱷᱟᱱ ᱪᱟ ᱠᱷᱚᱱ ᱫᱚ ᱥᱤᱸᱡᱮ ᱪᱟ ᱱᱟᱯᱟᱭ ᱵᱩᱡᱷᱟᱹᱜᱼᱟ ᱯᱟᱞᱮᱱ ᱾
ᱦᱩᱸ ᱪᱮᱫ ᱪᱟ?
ᱟᱞᱮ ᱥᱤᱸᱡᱮ ᱪᱟ ᱥᱤᱸᱡᱮ ᱪᱟ᱾
ᱟᱪᱪᱷᱟ ᱟᱪᱪᱷᱟ ᱟᱪᱪᱷᱟ, ᱦᱮᱸ ᱢᱟᱱᱮ ᱤᱧ ᱫᱚ ᱧᱩ ᱫᱚ ᱵᱟᱹᱞᱤᱧ ᱧᱩ ᱠᱟᱫᱟ ᱠᱤᱱᱛᱩ ᱠᱚ ᱞᱟᱹᱭ ᱜᱮᱭᱟ ᱡᱮ ᱪᱟ ᱛᱮᱭᱟᱨᱚᱜᱼᱟ ᱢᱮᱱᱛᱮ, ᱦᱮᱸ ᱟᱹᱰᱤ ᱡᱩᱛ ᱵᱩᱡᱷᱟᱹᱜᱼᱟ᱾
ᱢᱟᱱᱮ ᱥᱮᱱᱰ ᱡᱟᱦᱟᱸ ᱥᱚ ᱚᱱᱟ ᱦᱟᱸᱜ ᱱᱟᱯᱟᱭ ᱵᱩᱡᱷᱟᱹᱜᱼᱟ ᱾
ᱦᱮᱸ ᱟᱹᱰᱤ ᱡᱩᱛ ᱵᱩᱡᱷᱟᱹᱜ ᱟᱠᱚ ᱞᱟᱹᱭᱟ ᱟᱨ ᱪᱮᱫ ᱦᱮᱸ᱾ ᱪᱟ ᱡᱩᱛ ᱠᱚ ᱵᱟᱲᱟᱭᱟ ᱩᱱᱠᱩ ᱜᱮ ᱠᱚ ᱚᱱᱟ ᱫᱚᱠᱚ ᱛᱮᱭᱟᱨ ᱫᱟᱲᱮᱭᱟᱜᱼᱟ ᱢᱟᱱᱮ ᱱᱟᱱᱟ ᱨᱚᱠᱚᱢ ᱠᱳᱣᱟᱞᱤᱴᱤ ᱨᱮᱱᱟᱜ ᱪᱟ ᱛᱟᱸᱦᱮᱱᱟ ᱛᱚ ᱾
ᱦᱳᱭ ᱦᱳᱭ᱾
ᱟᱪᱪᱷᱟ ᱛᱚᱵᱮ ᱟᱯᱮ ᱠᱚ ᱥᱮᱫ ᱫᱚ ᱩᱛᱩ ᱡᱤᱱᱤᱥ ᱠᱚᱫᱚ ᱪᱟᱥ ᱵᱟᱲᱟ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱩᱛᱩ ᱠᱚᱫᱚᱞᱮ ᱪᱟᱥ ᱵᱟᱲᱟ ᱠᱟᱣᱱᱟ ᱚᱱᱠᱟ ᱨᱮᱦᱚᱸ ᱡᱟᱭᱜᱟ ᱢᱮᱱᱟᱜ ᱛᱟᱞᱮᱭᱟ᱾ ᱦᱚᱸᱜ ᱱᱤᱭᱟᱹ ᱠᱚ, ᱵᱮᱸᱜᱟᱲ ᱠᱚ, ᱠᱚᱨᱚᱞᱟ ᱠᱚ ᱾
ᱟᱪᱪᱷᱟ ᱟᱪᱪᱷᱟ ᱾
ᱟᱪᱪᱷᱟ ᱚᱱᱛᱮ ᱫᱚ ᱦᱟᱸᱜ ᱛᱚᱵᱮ ᱡᱟᱜᱟ ᱮᱸᱻ ᱦᱚᱲᱟᱜ ᱡᱟᱜᱟ ᱫᱚ ᱛᱤᱱᱟᱹᱜ ᱰᱷᱤᱨ ᱰᱷᱤᱨ ᱢᱮᱱᱟᱜᱼᱟ?
ᱡᱟᱭᱜᱟ ᱫᱚ ᱦᱟᱸᱜ ᱚᱱᱠᱟ ᱫᱚ ᱵᱟᱹᱱᱩᱜ ᱟᱠᱟᱫᱟ᱾ ᱚᱠᱚᱭᱟᱜ ᱫᱚ ᱛᱤᱱ ᱵᱤᱜᱷᱟᱹ ᱚᱠᱚᱭᱟᱜ ᱫᱚ ᱯᱟᱸᱪ ᱵᱤᱜᱷᱟᱹ ᱚᱱᱟ ᱠᱷᱚᱱ ᱫᱚ ᱰᱷᱮᱨ ᱫᱚ ᱵᱟᱹᱪᱩᱜᱼᱟ᱾
ᱟᱪᱪᱷᱟ᱾
ᱦᱮᱸ ᱜᱚᱝᱠᱮ᱾
ᱟᱪᱪᱷᱟ ᱟᱹᱰᱤ ᱡᱩᱫᱟᱹᱜᱤᱧ ᱟᱹᱭᱠᱟᱹᱣ ᱠᱮᱫᱼᱟ ᱤᱱᱟᱹᱜ ᱠᱚᱢ ᱠᱚᱢ
ᱦᱮᱸ ᱜᱚᱝᱠᱮ ᱠᱚᱢ ᱜᱮᱭᱟ ᱾
ᱟᱪᱪᱷᱟ ᱟᱪᱪᱷᱟ ᱟᱞᱮ ᱫᱚ ᱟᱹᱰᱤ ᱰᱷᱤᱨ ᱰᱷᱤᱨ